ᱦᱮᱞᱳ,
ᱦᱟᱞᱳ,
ᱦᱮᱸ, ᱟᱸᱡᱚᱢᱚᱜ ᱠᱟᱱᱟ ᱛᱚ?
ᱦᱟᱸ ᱟᱸᱡᱚᱢᱚᱜ ᱠᱟᱱᱟ᱾
ᱦᱮᱸ ᱞᱟᱹᱭ ᱵᱤᱱ ᱟᱨ ᱠᱷᱚᱵᱚᱨ ᱠᱚ?
ᱠᱷᱚᱵᱚᱨ ᱠᱚ ᱢᱚᱴᱟᱼᱢᱩᱴᱤ ᱴᱷᱤᱠᱼᱴᱷᱟᱠ ᱜᱮᱭᱟ, ᱟᱵᱚ ᱥᱮᱫ ᱫᱚ ᱦᱟᱸᱜ ᱫᱟᱜ ᱡᱟᱹᱯᱩᱫ ᱵᱟᱲᱟᱭᱮᱜᱼᱟᱭ᱾
ᱮᱸ ᱟᱞᱮ ᱥᱮᱫ ᱫᱚ ᱦᱟᱯᱮ, ᱢᱟᱱᱮ ᱨᱤᱢᱤᱞ ᱫᱚᱭ ᱨᱤᱢᱤᱞ ᱠᱟᱟᱜᱼᱟ ᱢᱮᱱᱠᱷᱟᱱ ᱚᱱᱟ ᱠᱷᱟᱹᱞᱤ ᱢᱮᱱ ᱜᱟᱱᱚᱜᱼᱟ, ᱛᱤᱨᱯᱤ ᱞᱮᱠᱟᱜᱮ ᱤᱭᱟᱹ ᱠᱟᱜᱼᱟᱭ᱾
ᱟᱪᱪᱷᱟ ᱟᱪᱷᱟ,
ᱦᱚᱭ ᱚᱱᱠᱟ ᱯᱩᱨᱟᱹ ᱤᱭᱟᱹ ᱩᱛᱟᱹᱨ ᱫᱚ ᱵᱟᱝ ᱜᱮ᱾
ᱟᱪᱪᱷᱟ᱾
ᱦᱩᱸ ᱦᱩᱸ,
ᱟᱞᱮ ᱥᱮᱜ ᱦᱚᱸ ᱤᱱᱠᱟᱹ ᱫᱷᱟᱨᱟ ᱜᱮ ᱦᱚᱞᱟ ᱫᱚ ᱦᱟᱸᱜ ᱡᱩᱨ ᱫᱷᱟᱨᱟ ᱫᱟᱜ ᱵᱟᱲᱟ ᱠᱮᱜᱼᱟ, ᱟᱫᱚ ᱛᱮᱦᱮᱧ ᱫᱚ ᱡᱟ ᱦᱳ ᱠᱚᱢ ᱠᱚᱢ ᱱᱷᱟᱸᱜ ᱮ ᱧᱩᱨ ᱵᱟᱲᱟᱭᱮᱜᱼᱟ᱾
ᱵᱟᱝ ᱟᱞᱮ ᱥᱮᱫ ᱫᱚ ᱫᱤᱱᱜᱮ ᱢᱟᱱᱮ ᱠᱟᱛᱷᱟ ᱫᱚ ᱨᱤᱢᱤᱞ ᱫᱚ ᱨᱤᱢᱤᱞ ᱞᱮᱜ ᱜᱮᱭᱟᱭ ᱢᱮᱱᱠᱷᱟᱱ, ᱚᱱᱟ ᱵᱟᱠᱚ ᱞᱟᱹᱭᱟ, ᱡᱟᱦᱟᱸ ᱛᱮᱫ, ᱴᱷᱤᱠᱟᱹᱭᱟᱵᱚ ᱡᱮ ᱵᱟᱝ ᱱᱤᱱᱟᱹᱜ ᱨᱮᱫᱚ ᱱᱩᱱᱟᱹᱜ-ᱮ ᱫᱟᱜ ᱩᱛᱟᱹᱨᱟ ᱟᱨ ᱵᱟᱠᱷᱟᱱ, ᱦᱟᱭ ᱢᱟᱱᱮ ᱪᱟᱥ ᱵᱟᱥ ᱠᱚ ᱦᱩᱱᱟᱹᱝ ᱵᱮᱥ ᱫᱷᱟᱨᱟ ᱜᱟᱱᱚᱜᱼᱟ, ᱟᱫᱚ ᱩᱱᱟᱹᱜ ᱩᱛᱟᱹᱨ ᱫᱚ ᱵᱟᱝ ᱮ ᱫᱟᱜ ᱟᱠᱟᱜᱼᱟ᱾
ᱦᱚᱭ ᱦᱚᱭ ᱦᱚᱭ᱾
ᱦᱩᱸ, ᱟᱨ ᱪᱮᱫᱠᱟ ᱟᱹᱵᱮᱱᱟᱜ ᱚᱱᱟ ᱡᱟᱦᱟᱸ ᱢᱮᱱ ᱜᱟᱱᱚᱜᱼᱟ᱾ ᱡᱟᱦᱟᱸᱱᱟᱜ ᱴᱟᱨᱜᱮᱴ ᱠᱚ ᱚᱱᱟ ᱠᱚᱵᱤᱱ ᱯᱩᱨᱟᱹᱣ ᱠᱮᱜᱼᱟ ᱥᱮ ᱟᱹᱣᱨᱤ ᱟᱹᱜᱩ
ᱵᱟᱝᱼᱟ ᱵᱟᱝᱼᱟ᱾ ᱴᱟᱨᱜᱮᱴ ᱠᱚ ᱵᱟᱵᱚᱱ ᱯᱩᱨᱟᱹᱣᱟ ᱠᱟᱜᱼᱟ, ᱟᱵᱚ ᱢᱟ ᱱᱷᱟᱸᱜ ᱚᱱᱠᱟ ᱯᱚᱨᱤᱪᱚᱭ ᱦᱚᱲ ᱵᱟᱹᱱᱩᱜ ᱠᱚ ᱛᱟᱵᱚᱱᱟ ᱪᱮ ᱮᱱᱠᱷᱟᱱ ᱠᱚᱞ ᱦᱟᱸᱜ ᱵᱟᱵᱚᱱ ᱫᱟᱲᱮᱭᱟᱜ ᱠᱟᱱᱟ᱾
ᱵᱟᱝᱼᱟ ᱟᱨ ᱜᱨᱩᱯ ᱨᱮ ᱢᱮᱥᱮᱡ ᱠᱟᱛᱮ ᱦᱚᱸ ᱟᱹᱰᱤ ᱠᱚᱢ ᱦᱚᱲ ᱛᱮᱞᱟ ᱠᱚ ᱮᱢ ᱨᱩᱣᱟᱹᱲᱚᱜ ᱠᱟᱱᱟ ᱟᱨ, ᱦᱚᱭ ᱢᱟᱱᱮ ᱟᱠᱚ ᱵᱷᱟᱜ ᱟᱠᱚ ᱛᱮ ᱠᱚ ᱯᱩᱨᱟᱹᱣᱱᱟ ᱥᱮ ᱟᱨ ᱵᱟᱝ ᱠᱷᱟᱱ ᱢᱟᱱᱮ ᱦᱚᱭ, ᱦᱩᱭ ᱫᱟᱲᱮᱭᱟᱜᱼᱟ ᱵᱷᱟᱜᱟᱣᱮᱱᱟ ᱠᱚ ᱟᱠᱚ᱾
ᱚᱱᱠᱟ ᱞᱮᱠᱟ ᱜᱮᱞᱤᱧ ᱵᱩᱡᱷᱟᱹᱣᱟ ᱱᱚᱰᱮ ᱢᱟ ᱟᱹᱵᱤᱱ ᱧᱮᱞ ᱵᱤᱱ ᱥᱮ ᱱᱟᱦᱟᱜ ᱮᱥᱮᱢᱮᱥ ᱨᱮᱦᱚᱸ ᱵᱤᱱ ᱚᱛᱤ, ᱠᱚᱢ ᱨᱮ ᱤᱱᱟᱹ ᱵᱟᱨᱚ ᱛᱮᱨᱚ ᱡᱚᱸᱲ ᱜᱟᱱ ᱜᱮᱵᱚ ᱮᱥᱮ ᱢᱮᱥᱮᱫᱼᱟ ᱰᱮᱞᱤ᱾
ᱦᱩᱸ ᱦᱩᱸ ᱦᱩᱸ,
ᱟᱨ ᱢᱮᱱᱠᱷᱟᱱ ᱱᱚᱰᱮ ᱜᱩᱨᱩᱯ ᱨᱮᱢᱟ ᱫᱩᱥᱚ ᱠᱷᱚᱱ ᱵᱟᱹᱲᱛᱤ ᱢᱮᱱᱟᱜ ᱠᱚᱣᱟ᱾
ᱦᱮᱸ ᱦᱮᱸ ᱦᱮᱸ ᱚᱱᱟ ᱦᱚᱸ ᱠᱟᱛᱷᱟ ᱠᱟᱱ ᱜᱮᱭᱟ᱾
ᱟᱨ ᱠᱤᱪᱷᱩ ᱜᱟᱱ ᱫᱚ ᱯᱟᱞᱮ ᱠᱟᱹᱢᱤ ᱦᱚᱸ ᱵᱟᱠᱚ ᱵᱟᱲᱟᱭᱟ᱾
ᱦᱳᱭ᱾ ᱟᱨ ᱢᱟᱱᱮ ᱚᱱᱠᱟ ᱜᱮ ᱦᱳᱭ ᱡᱟᱦᱟᱸ ᱜᱮ ᱢᱟᱱᱮ,
ᱩᱸ ᱚᱠᱚᱭ ᱫᱚ ᱢᱟᱱᱮ ᱠᱷᱟᱹᱞᱤ ᱮᱴᱟᱜ ᱤᱭᱟᱹ ᱛᱮᱠᱚ ᱢᱟᱱᱮ ᱠᱚ ᱡᱩᱲᱟᱹᱣᱮᱱᱛᱮ ᱟᱨ ᱱᱤᱛᱚᱜ ᱫᱚ ᱛᱟᱦᱮᱱ ᱪᱮᱫ ᱢᱮᱱᱟ ᱟ?
ᱠᱟᱛᱷᱟ ᱦᱩᱭᱩᱜ ᱠᱟᱱᱟ ᱡᱟᱦᱟᱸᱭ ᱠᱚ, ᱯᱮᱢᱮᱴ ᱟᱹᱣᱨᱤ ᱠᱚ ᱧᱮᱞᱟ ᱩᱱᱠᱩ ᱫᱚ ᱱᱟᱦᱟᱜ ᱱᱚᱣᱟᱨᱮ ᱤᱱᱴᱟᱨᱮᱥᱴ ᱩᱱᱟᱹᱜ ᱵᱟᱠᱚ ᱵᱩᱡᱷᱟᱹᱣ ᱠᱟᱫᱼᱟ᱾
ᱦᱮᱸ ᱦᱮᱸ ᱟᱹᱵᱤᱱ ᱫᱚᱵᱤᱱ ᱧᱮᱞ ᱠᱮᱜᱼᱟ?
ᱦᱳᱭ ᱦᱳᱭ ᱟᱹᱞᱤᱧ ᱞᱤᱧ ᱧᱮᱞ ᱠᱮᱜ-ᱟ ᱱᱷᱟᱜ ᱛᱮᱦᱮᱧ ᱜᱮ ᱠᱚ ᱟᱲᱟᱜ ᱠᱟᱜ-ᱟ᱾
ᱟᱪ-ᱪᱷᱟ ᱟᱹᱞᱤᱧ ᱚᱱᱟ ᱵᱮᱠ ᱮᱠᱟᱣᱩᱱᱴ ᱨᱮᱱᱟᱜ ᱞᱤᱧ ᱤᱭᱟᱹᱭ ᱛᱮ ᱱᱷᱟᱜ ᱞᱤᱧ ᱧᱮᱞ ᱜᱚᱫᱟ ᱱᱷᱟᱜ᱾
ᱦᱳᱭ ᱚᱱᱠᱟ ᱢᱟ ᱱᱷᱟᱜ ᱚᱱᱟ ᱛᱤᱥ ᱟᱹᱱᱤᱡ ᱪᱚᱠᱚ ᱟᱲᱟᱜ ᱟᱵᱤᱱᱟ ᱚᱱᱟ ᱨᱮᱱᱟᱜ ᱴᱟᱨᱜᱮᱴ ᱟᱠᱚᱣᱟᱜ ᱛᱟᱦᱮᱱ ᱠᱟᱱ ᱜᱮᱭᱟ᱾ ᱛᱤᱱᱟᱹᱝ ᱪᱚ ᱱᱷᱟᱜ ᱮᱸ ᱪᱮᱜ ᱞᱮᱠᱟ ᱥᱮᱴᱮᱨ ᱞᱮᱱᱠᱷᱟᱱ ᱱᱷᱟᱜ ᱚᱱᱟ ᱠᱚ ᱟᱲᱟᱜ ᱟᱵᱮᱱᱟ᱾
ᱦᱳᱭ ᱛᱚᱵᱮ ᱴᱷᱤᱠ ᱜᱮᱭᱟ ᱛᱚ᱾
ᱦᱳᱭ ᱦᱳᱭ ᱟᱫᱚ ᱡᱟᱸᱦᱟ ᱞᱮᱠᱟ ᱱᱟᱜ ᱟᱵᱚ ᱪᱷᱩᱴᱟᱹᱣ ᱠᱚᱜ ᱫᱚᱨᱠᱟᱨ ᱠᱟᱱᱟ ᱦᱟᱸᱜ ᱟᱵᱚ ᱢᱟ᱾ ᱪᱮᱠᱟᱜ ᱠᱟᱱᱟ ᱠᱤᱪᱷᱤ ᱜᱟᱱ ᱫᱚ ᱱᱷᱟᱜ ᱵᱟᱵᱚᱱ ᱧᱮᱞ ᱞᱮᱠᱷᱟᱱ ᱟᱫᱚ ᱵᱟᱵᱚᱱ ᱢᱚᱱᱮᱭᱟᱜ ᱠᱟᱱᱟ᱾
ᱦᱳᱭ ᱦᱳᱭ᱾
ᱧᱟᱢᱚᱜ-ᱟ ᱪᱮ ᱵᱟᱭ ᱧᱟᱢᱚᱜ-ᱟ ᱱᱚᱠᱟ ᱦᱚᱸ᱾
ᱟᱨ ᱱᱚᱣᱟ ᱦᱚᱸ ᱩᱱᱤ᱾ ᱮᱸ ᱢᱮᱱ ᱜᱟᱱᱚᱜ-ᱟ ᱱᱟ ᱡᱩᱫᱤ ᱤᱱᱟᱹᱜ ᱴᱟᱨᱜᱮᱴ ᱠᱚ ᱮᱢᱟᱢ ᱠᱟᱱᱟ ᱟᱨ ᱢᱟᱱᱮ ᱵᱟᱠᱚ ᱞᱟᱹᱭᱟ ᱟᱵᱚ ᱫᱚ ᱢᱟᱱᱮ᱾ ᱴᱷᱤᱠᱟᱹᱫᱟᱨ ᱠᱟᱹᱢᱤ ᱞᱮᱠᱟ ᱵᱚ ᱤᱭᱟᱹ ᱠᱟᱱᱟ ᱥᱮ ᱠᱟᱹ ᱢᱟᱹᱭᱱᱟᱹᱢ ᱵᱟᱠᱷᱟᱱ ᱫᱤᱱᱮᱢ ᱠᱟᱹᱢᱤ ᱠᱮ ᱥᱟ ᱛᱟᱢ ᱠᱟᱹᱢᱤ ᱠᱮ ᱯᱩᱭᱥᱟᱹ ᱠᱚ ᱮᱢᱟ ᱵᱚᱱ ᱢᱟ ᱦᱩᱱᱟᱹ ᱵᱟᱝ?
ᱦᱚᱜ-ᱩ ᱦᱩᱜ-ᱩ᱾
ᱛᱚ ᱚᱱᱟ ᱢᱟ ᱢᱟᱱᱮ ᱟᱠᱚ ᱦᱚᱸ ᱢᱤᱜ ᱴᱟᱭᱤᱢ ᱠᱚ ᱦᱟᱛᱟᱣ ᱮᱱᱠᱷᱟᱱ ᱢᱟᱱᱮ ᱚᱱᱠᱟ ᱛᱟᱠᱚ ᱦᱩᱭᱩᱜ ᱠᱟᱱ ᱜᱮᱭᱟ᱾
ᱠᱟᱛᱷᱟ ᱦᱩᱭᱩᱜ ᱠᱟᱱᱟ ᱯᱩᱭᱞᱩ ᱜᱮ ᱢᱤᱫ ᱡᱮᱠᱷᱟ ᱱᱷᱟᱜ ᱯᱩᱭᱞᱩ ᱜᱮ ᱯᱩᱭᱞᱩ ᱯᱚᱨᱮ ᱫᱚ ᱱᱷᱟᱜ ᱟᱫᱚ᱾ ᱥᱟᱛ ᱫᱤᱱ ᱠᱮ ᱥᱟᱛ ᱫᱤᱱ ᱵᱷᱤᱛᱤᱨ ᱨᱮ ᱯᱮᱢᱮᱴ ᱞᱟᱜᱟᱜ-ᱟ᱾
ᱦᱳᱭ ᱟᱫᱚ ᱚᱱᱟᱜᱤ ᱦᱳᱭ ᱞᱟᱹᱭ ᱵᱤᱱ ᱞᱟᱹᱭ ᱵᱤᱱ᱾
ᱢᱮᱱᱮᱜ-ᱟ ᱞᱤᱧ ᱥᱟᱛ ᱫᱤᱱ ᱵᱷᱤᱛᱤᱨ ᱨᱮ ᱡᱟᱸᱦᱟ ᱛᱤᱱᱟᱹᱝ ᱜᱮ ᱠᱟᱢᱤ ᱠᱟᱛᱮ ᱦᱩᱭ ᱠᱚᱜ ᱛᱟᱵᱤᱱ᱾ ᱚᱱᱟ ᱮᱠᱟᱣᱩᱱᱴ ᱨᱮ ᱦᱤᱡᱩᱜ
ᱢᱟᱱᱮ ᱚᱱᱟ ᱛᱮᱫ ᱱᱷᱟᱜ ᱵᱟᱹᱪᱩᱜ ᱛᱮᱫ ᱫᱚᱞᱮ᱾ ᱢᱮᱱᱟᱠᱚ ᱥᱮ ᱢᱮᱫ ᱛᱮ ᱵᱟᱭ ᱧᱮᱞᱚᱜ ᱠᱷᱟᱱ ᱫᱚ ᱵᱟᱢ ᱯᱟᱹᱛᱭᱟᱹᱜ-ᱟ᱾
ᱦᱳᱭ ᱦᱳᱭ ᱦᱳᱭ᱾
ᱮᱸ᱾
ᱟᱨ ᱠᱤᱪᱷᱤ ᱜᱟᱱ ᱢᱟᱱᱢᱤ ᱱᱷᱟᱜ ᱚᱱᱮ ᱜᱨᱩᱯ ᱨᱮᱠᱚ ᱰᱟᱞᱟᱣᱮᱜ ᱛᱟᱠᱚ ᱛᱟᱸᱦᱮᱜ ᱡᱟᱸᱦᱟᱭ ᱠᱚ ᱯᱮᱢᱮᱱᱴ ᱠᱚ ᱨᱤᱥᱤᱵ ᱠᱟᱜ-ᱟ᱾
ᱟᱪ-ᱪᱷᱟ᱾
ᱵᱟᱹᱵᱤᱱ ᱧᱟᱢ ᱟᱠᱟᱜ ᱛᱟᱸᱦᱮᱫᱚᱜ ᱜᱨᱩᱯ ᱨᱮᱠᱚ ᱰᱟᱞᱟᱣ ᱠᱟ
ᱦᱳᱭ ᱧᱮᱞ ᱠᱟᱜᱞᱤᱧ ᱠᱤᱪᱷᱩ ᱜᱟᱱ ᱢᱟᱱᱮ ᱦᱳᱭ᱾
ᱟᱫᱚ ᱚᱱᱟ ᱠᱚ ᱢᱩᱫᱽᱨᱮ ᱱᱷᱟᱜ ᱟᱵᱚ ᱱᱤᱛᱚᱜ ᱯᱟᱠᱷᱟ ᱯᱟᱹᱠᱷᱤ ᱟᱠᱚ ᱠᱚ ᱢᱮᱱᱮᱜ ᱛᱟᱦᱮᱸᱫᱚᱜ᱾ ᱮᱸ ᱛᱤᱨᱤᱥᱴᱤ ᱴᱟᱠᱥ᱾ ᱛᱤᱨᱤᱥ ᱡᱚᱱ ᱜᱟᱱ ᱦᱚᱫᱟᱝ ᱵᱚ ᱯᱩᱨᱟᱹᱣ ᱠᱟᱛᱷᱟ ᱠᱟᱱᱟ᱾
ᱟᱪ-ᱪᱷᱟ᱾
ᱱᱤᱛ ᱫᱷᱟᱹᱨᱤᱡ ᱛᱤᱨᱤᱥ ᱦᱚᱸ ᱵᱟᱵᱚᱱ ᱯᱩᱨᱟᱹᱣ ᱠᱟᱜ-ᱟ ᱢᱟᱱᱮ ᱩᱱᱟᱹᱝ ᱢᱟᱹᱱᱢᱤ ᱨᱮ ᱛᱤᱨᱤᱥ ᱦᱚᱸ ᱵᱟᱝ ᱵᱚᱱ᱾ ᱠᱟᱢᱤ ᱠᱟᱱ ᱢᱟᱱᱮ ᱛᱤᱨᱤᱥ ᱡᱚᱱ ᱜᱟᱱ ᱦᱚ ᱵᱟᱵᱚᱱ ᱠᱟᱢᱤ ᱠᱟᱱ
ᱦᱩᱸ ᱦᱩᱸ ᱦᱳᱭᱛᱚ᱾
ᱚᱠᱟᱨᱮ ᱤᱱᱟᱹ ᱪᱷᱚ ᱥᱟᱛ ᱡᱚᱱ ᱟᱴ ᱡᱚᱱ ᱫᱚᱥ ᱡᱚᱱ ᱜᱟᱱ ᱜᱮᱵᱚ ᱠᱟᱢᱤ ᱠᱟᱱ᱾
ᱦᱳᱭ ᱟᱹᱞᱤᱧ ᱦᱚᱸ ᱢᱟᱱᱮ ᱱᱚᱝᱠᱟ ᱫᱤᱱ ᱵᱮᱲᱟ ᱜᱮ ᱢᱟᱱᱮ᱾ ᱠᱟᱛᱷᱟ ᱫᱚ ᱢᱮᱱ ᱜᱟᱱᱚᱜ-ᱟ ᱱᱟᱣᱟ ᱦᱚᱲ ᱥᱟᱝ ᱫᱚ ᱵᱟᱭ ᱦᱩᱭᱩᱜ ᱠᱟᱱᱟ ᱡᱟᱸᱦᱟ ᱛᱤᱱᱟᱹᱜ ᱟᱹᱻ ᱢᱟᱨᱮ ᱦᱚᱲ ᱠᱟ ᱥᱟᱶ ᱡᱟᱸᱦᱟ ᱞᱮᱠᱟ ᱟᱹᱵᱤᱱ ᱢᱮᱱᱟᱜ ᱠᱚᱣᱟ ᱟᱨᱚ ᱛᱤᱱᱟᱹᱜ ᱠᱤᱪᱷᱩ ᱵᱟᱨᱭᱟ ᱯᱮᱭᱟ ᱢᱮᱱᱟᱜ ᱠᱚᱣᱟ ᱢᱟᱱᱮ᱾ ᱩᱱᱠᱩ ᱢᱟᱨᱮ ᱦᱚᱲ ᱥᱟᱶ ᱜᱮ ᱤᱭᱟᱹᱜ ᱠᱟᱱᱟ ᱱᱟᱣᱟ ᱦᱚᱲ ᱫᱚ ᱵᱟᱝ ᱠᱚ ᱡᱚᱲᱟ ᱡᱚᱲ ᱛᱟ ᱢᱟᱱᱮ ᱱᱟᱣᱟ ᱛᱚ ᱥᱟᱶ ᱫᱚ ᱠᱟᱛᱷᱟ ᱫᱚ ᱵᱟᱝᱜᱮ ᱦᱩᱭᱩᱜ ᱠᱟᱱᱟ᱾
ᱦᱳᱭ ᱦᱳᱭ ᱠᱚᱞ ᱪᱟᱞᱟᱜ ᱠᱟᱱᱟ ᱢᱮᱱᱠᱷᱟᱱ ᱠᱟᱴᱤᱜ ᱠᱟᱱᱟ᱾
ᱟᱪ-ᱪᱷᱟ᱾
ᱠᱟᱴᱤᱜ ᱠᱟᱱᱛᱮ ᱟᱫᱚ ᱚᱱᱟ ᱫᱚ ᱟᱸᱢᱤᱱᱤᱴ ᱛᱮᱫᱚ ᱵᱟᱭ ᱪᱟᱞᱟᱜ ᱠᱟᱱᱟ ᱚᱱᱟ ᱫᱚ, ᱡᱤᱨᱳ ᱥᱮᱠᱮᱱᱰ ᱨᱮᱜᱮ ᱛᱟᱦᱮᱸ ᱠᱚᱜ ᱠᱟᱱᱟ ᱠᱟᱹᱴᱤᱜ ᱠᱟᱱᱟ ᱾
ᱦᱳᱭᱛᱚ ᱦᱳᱭ ᱢᱟᱱᱮ, ᱚᱱᱟ ᱡᱤᱱᱤᱥ ᱜᱮ ᱟᱨ ᱚᱱᱟ ᱠᱷᱚᱵᱚᱨ ᱠᱚᱢᱟ ᱚᱱᱟᱜᱮ, ᱢᱟᱱᱮ ᱚᱱᱮᱢ ᱢᱮᱱᱠᱮᱫ ᱞᱮ ᱞᱮᱠᱟ ᱦᱳᱭ ᱩᱱᱟᱹᱜ ᱡᱳᱨ ᱛᱮᱫᱚ ᱵᱟᱝᱮ ᱡᱟᱹᱲᱤᱭᱮᱫᱼᱟ, ᱵᱟᱝ ᱮ ᱤᱭᱟᱹᱭᱮᱫᱼᱟ ᱟᱫᱚ᱾ ᱟᱨ ᱢᱤᱫᱴᱤᱡ ᱤᱭᱟᱹ ᱢᱮᱱᱟᱜᱼᱟ᱾ ᱮᱸ ᱚᱸᱰᱮ ᱡᱟᱦᱟᱸ ᱪᱮᱫ ᱱᱚᱣᱟ ᱠᱚ ᱵᱷᱮᱡᱟ ᱠᱟᱜ-ᱟ, ᱚᱱᱟ ᱨᱮ ᱤᱧᱤᱧ ᱢᱟᱱᱮ ᱛᱟᱦᱚᱞᱮᱧ ᱰᱟᱣᱩᱴᱚᱜ ᱠᱟᱱᱟ᱾
ᱟᱪᱪᱷᱟ, ᱟᱪᱪᱷᱟ, ᱟᱪᱪᱷᱟ᱾
ᱦᱳᱭ ᱢᱟᱱᱮ ᱚᱱᱟ ᱤᱥᱠᱨᱤᱯᱴ ᱥᱳᱞᱟ ᱥᱮ ᱪᱮᱫ ᱠᱚ ᱥᱚᱫᱚᱨ ᱠᱟᱫ ᱫᱚ, ᱵᱷᱮᱡᱟ ᱠᱟᱜᱼᱟ ᱠᱚ ᱤᱧ ᱠᱷᱟᱹᱱ ᱚᱱᱟᱨᱮ ᱢᱮᱱᱮᱧ ᱱᱚᱣᱟ ᱫᱚ ᱪᱮᱫ ᱱᱟᱣᱟ ᱡᱤᱱᱤᱥ ᱠᱟᱱᱟ ᱟᱨᱚ?
ᱟᱨ ᱱᱚᱣᱟ ᱫᱚ ᱱᱚᱝᱠᱟᱜ ᱠᱟᱱᱟ, ᱮᱠᱪᱩᱭᱮᱞᱤ ᱴᱳᱴᱟᱞ ᱫᱚ ᱯᱚᱱᱭᱟ ᱠᱟᱹᱢᱤ ᱢᱮᱱᱟᱜᱼᱟ᱾
ᱟᱪᱪᱷᱟ᱾
ᱟᱵᱚ ᱱᱚᱣᱟ ᱠᱚᱞ ᱨᱮᱠᱚᱨᱰᱤᱝ ᱡᱟᱦᱟᱸᱭ ᱠᱚ, ᱛᱤᱨᱤᱥᱴᱤ ᱵᱚᱱ ᱠᱚᱢᱯᱞᱤᱴᱟ ᱩᱱᱩ ᱩᱱᱠᱩ ᱚᱱᱟ ᱠᱟᱹᱢᱤ ᱫᱚᱠᱚ ᱧᱟᱢᱟ ᱾
ᱦᱮᱸ ᱟᱫᱚ ᱚᱱᱮ ᱢᱟ ᱜᱩᱨᱩᱯ ᱠᱚ ᱵᱷᱮᱡᱟ ᱠᱟᱫ ᱫᱚ, ᱮᱱᱠᱷᱟᱱ ᱢᱟ ᱚᱱᱟ ᱢᱟ ᱡᱟᱦᱟᱸᱭ ᱚᱸᱰᱮ ᱵᱚᱞᱚᱭᱮᱱ ᱠᱷᱟᱱ ᱜᱮ ᱥᱟᱵᱢᱤᱴ ᱠᱮᱫ ᱠᱷᱟᱱ ᱜᱮ ᱩᱱᱤ ᱫᱚ, ᱯᱟᱞᱮ ᱤᱭᱟᱹᱭ ᱧᱟᱢᱟᱭ ᱥᱮ ᱪᱮᱫ ᱞᱮᱠᱟ?
ᱵᱟᱝᱟ ᱵᱟᱝᱟ ᱚᱱᱠᱟ ᱫᱚ ᱵᱟᱝᱟ, ᱚᱱᱟ ᱨᱮᱠᱚ ᱚᱞ ᱠᱟᱜᱼᱟ᱾ ᱡᱟᱦᱟᱸᱭ ᱠᱚ ᱛᱤᱨᱤᱥᱴᱤ ᱠᱚ ᱠᱚᱢᱯᱞᱤᱴ ᱠᱟᱜᱼᱟ, ᱩᱱᱠᱩ ᱵᱟᱠᱷᱨᱟ ᱠᱟᱱᱟ ᱚᱱᱟ ᱫᱚ ᱾
ᱮᱸᱻ ᱟᱪᱪᱷᱟ᱾
ᱚᱱᱟ ᱫᱚ ᱢᱤᱫᱴᱤᱡ ᱟᱡ ᱨᱮᱠᱚᱨᱰᱤᱝ ᱛᱮ ᱢᱤᱫᱴᱤᱡ ᱵᱷᱚᱭᱮᱥᱮ ᱮᱢ ᱠᱟᱜᱼᱟ, ᱱᱟᱦᱟᱜ ᱡᱟᱦᱟᱸᱭ ᱨᱚᱲ ᱟᱠᱟᱫ ᱫᱚ ᱚᱱᱟᱜᱮ ᱚᱞᱪᱤᱠᱤ ᱛᱮ ᱚᱞ ᱠᱟᱛᱮ ᱵᱷᱮᱡᱟ ᱦᱳᱭᱳᱜᱼᱟ, ᱟᱭᱟᱜ ᱯᱟᱨᱥᱚᱱᱟᱞ ᱦᱳᱣᱟᱴᱥᱟᱯ ᱨᱮ ᱾
ᱵᱟᱝᱟ ᱱᱚ ᱱᱚᱣᱟ ᱠᱚᱫᱚ ᱵᱟᱝᱜᱮ ᱜᱳ ᱚᱱᱟ ᱫᱚ ᱵᱟᱹᱞᱤᱧ ᱠᱟᱛᱷᱟᱭᱮᱜ-ᱟ, ᱟᱨ ᱢᱤᱫᱴᱤᱡ ᱢᱮᱱᱟᱜᱼᱟ ᱧᱮᱞ ᱵᱤᱱ ᱥᱮ ᱱᱟᱦᱟᱸᱜ?
ᱟᱪᱪᱷᱟ ᱟᱪᱪᱷᱟ ᱟᱨ ᱢᱤᱫᱴᱮᱡ, ᱜᱨᱩᱯ ᱱᱟᱦᱟᱜ ᱠᱚ ᱤᱭᱟᱹ ᱠᱟᱫᱴᱜ ᱫᱚ ᱵᱟᱝ?
ᱵᱟᱝ ᱜᱩᱨᱩᱯ ᱫᱚ ᱵᱟᱝ ᱚᱱᱟ ᱨᱮᱜᱮ ᱚᱱᱟ, ᱪᱮᱞᱮᱠᱟ ᱢᱮᱱᱟᱜ ᱤᱥᱠᱨᱤᱯᱴ ᱵᱟᱞᱟ ᱢᱮᱱᱟᱜᱼᱟ ᱪᱤᱠᱤ ᱛᱮᱜᱮ ᱟᱹᱰᱤ ᱢᱟᱨᱟᱝ ᱚᱞ ᱠᱟᱱᱟ ᱥᱮ ᱟᱹᱞᱤᱧ ᱛᱚ ᱜᱟᱹᱲᱤᱭᱟᱹᱜ ᱠᱟᱱᱟᱞᱤᱧ ᱯᱟᱲᱦᱟᱣ ᱞᱟᱹᱜᱤᱫ, ᱮᱱᱠᱷᱟᱱ ᱩᱱᱟᱹᱜ ᱵᱟᱹᱞᱤᱧ ᱫᱷᱮᱭᱟᱱᱟᱜ ᱠᱟᱱᱟ ᱾
ᱟᱪᱪᱷᱟ, ᱟᱪᱪᱷᱟ᱾
ᱦᱳᱭ ᱚᱱᱟ ᱪᱮᱫ ᱪᱚᱝ ᱛᱟᱦᱮᱸ ᱦᱚᱪᱚ ᱦᱟᱸ ᱚᱱᱠᱟ ᱢᱟᱱᱮ ᱱᱟᱣᱟ ᱜᱮ ᱵᱟᱹᱧ ᱯᱩᱨᱟᱹᱣ ᱠᱟᱜᱼᱟ, ᱟᱨᱚ ᱦᱟᱱᱟ ᱱᱟᱦᱟᱜ ᱥᱟᱵ ᱜᱚᱫ ᱟᱢ ᱢᱮᱱᱮᱫ
ᱦᱚᱸ ᱚᱱᱠᱟ ᱫᱚ ᱱᱟᱦᱟᱜ ᱵᱟᱭ ᱜᱟᱱᱚᱜ ᱜᱮᱭᱟ, ᱟᱵᱚ ᱱᱚᱣᱟ ᱢᱤᱱᱤᱢᱟᱢ ᱫᱚ ᱦᱟᱸᱜ ᱛᱤᱨᱤᱥᱴᱤ ᱴᱟᱥᱠ ᱠᱚᱢᱯᱞᱤᱴ ᱫᱚᱨᱠᱟᱨᱚᱜ ᱠᱟᱱᱟ ᱾
ᱦᱩᱸ, ᱦᱳᱭᱛᱚ᱾
ᱟᱹᱞᱤᱧ ᱚᱱᱟᱛᱮ ᱮᱴᱟᱜᱟᱜ ᱠᱚᱫᱚ ᱱᱟᱦᱟᱜ ᱵᱟᱹᱞᱤᱧ ᱯᱷᱳᱞᱳ ᱦᱟᱛᱟᱲᱮᱜᱼᱟ, ᱟᱫᱚ ᱱᱚᱣᱟᱜᱮ ᱛᱤᱨᱤᱥᱴᱤ ᱴᱟᱥᱠ ᱪᱤᱠᱟᱛᱮ ᱠᱚᱢᱯᱞᱤᱴ ᱚᱱᱠᱟ ᱢᱟ ᱱᱟᱦᱟᱜ ᱡᱮ ᱟᱹᱞᱤᱧ ᱛᱤᱱᱟᱹᱝ ᱚᱱᱠᱟ ᱢᱟ ᱞᱟᱹᱭ ᱱᱟᱦᱟᱜ ᱵᱟᱝ ᱜᱟᱱᱚᱜ ᱛᱟᱵᱚᱱᱟ, ᱥᱮᱭᱟᱨ ᱵᱟᱭ ᱜᱟᱱᱚᱜᱼᱟ ᱚᱱᱟ ᱫᱟᱨᱟᱭ ᱛᱮ᱾ ᱵᱟᱞᱤᱧ ᱞᱟᱹᱭ ᱩᱛᱟᱹᱨᱮᱜᱼᱟ, ᱡᱮ ᱛᱤᱱᱟᱝ ᱦᱟᱜ ᱥᱮᱴᱮᱨ ᱠᱟᱱᱟᱞᱤᱧ᱾
ᱦᱳᱭ ᱟᱫᱚ ᱮᱸ ᱨᱮᱦᱚᱸ ᱢᱟᱱᱮ ᱮᱸᱻ ᱚᱱᱮ ᱢᱮᱱ ᱞᱮᱠᱟ ᱟᱵᱚ ᱮᱠᱛᱚ, ᱦᱚᱲ ᱵᱚ ᱠᱚᱢ ᱜᱮᱭᱟ ᱟᱨ ᱡᱩᱫᱤ ᱟᱵᱚ ᱟᱵᱚ ᱟᱵᱚ ᱛᱮᱵᱚ ᱠᱟᱛᱷᱟ ᱟᱨᱦᱚᱸ, ᱢᱟᱱᱮ ᱩᱱᱟᱹᱜ ᱫᱚ ᱯᱟᱞᱮᱫ ᱵᱟᱝᱜᱮ ᱥᱮᱴᱮᱨᱚᱜᱼᱟ᱾ ᱥᱮᱴᱮᱨᱚᱜᱼᱟ ᱵᱟᱹᱞᱤᱧ ᱞᱟᱹᱭ ᱠᱮᱭᱟ ᱟᱹᱞᱤᱧ ᱦᱚᱸ ᱾
ᱦᱚᱭ ᱯᱟᱨᱟ ᱦᱟᱹᱱᱠᱤᱱ ᱜᱚᱝᱠᱮ ᱠᱤᱱ ᱢᱮᱱ ᱠᱟᱜ ᱫᱚ, ᱢᱤᱫ ᱦᱚᱲ ᱥᱟᱞᱟᱜ ᱜᱮ ᱵᱟᱨᱚᱢ ᱵᱟᱨ ᱨᱚᱯᱚᱲ ᱵᱟᱭ ᱜᱟᱱᱚᱜ-ᱟ᱾
ᱦᱮ
ᱚᱱᱟ ᱠᱷᱟᱹᱛᱤᱨ ᱛᱮ ᱢᱤᱱᱤᱢᱚᱢ ᱱᱚᱸᱰᱮ ᱫᱚ ᱟᱹᱵᱤᱱ ᱟᱵᱤᱱ ᱦᱩᱭᱮᱱ ᱟᱞᱤᱧ ᱦᱩᱭᱮᱱ ᱡᱚᱛᱚ ᱞᱮᱠᱟ ᱜᱮ, ᱤᱱᱟᱹ ᱫᱚᱥ ᱵᱟᱨᱚ ᱡᱚᱱ ᱜᱟᱱ ᱥᱟᱞᱟᱜ ᱯᱚᱨᱤᱪᱚᱭ ᱛᱟᱦᱮᱱ ᱫᱚᱨᱠᱟᱨ᱾ ᱦᱳᱭ, ᱛᱮᱦᱮᱧ ᱯᱮ ᱯᱩᱱ ᱦᱚᱲ ᱥᱟᱞᱟᱜ ᱵᱤᱱ ᱠᱟᱛᱷᱟᱭ ᱱᱟ, ᱜᱟᱯᱟ ᱛᱮ ᱯᱮ ᱯᱩᱱ ᱦᱚᱲ ᱥᱟᱞᱟᱜ, ᱯᱮ ᱫᱤᱱ ᱯᱳᱱ ᱫᱤᱱ ᱯᱚᱨᱮ ᱫᱚ ᱡᱟᱭᱦᱳᱠ ᱟᱨᱦᱚᱸ ᱫᱷᱚᱨᱟ ᱡᱚᱜ ᱱᱚᱜ-ᱚᱭ ᱟᱞᱟᱝ ᱛᱮᱦᱮᱧ ᱞᱟᱝ ᱠᱟᱛᱷᱟᱜ ᱠᱟᱱᱟ, ᱟᱞᱤᱧ ᱫᱚ ᱛᱮ ᱠᱷᱚᱱ ᱛᱮᱦᱮᱧ ᱞᱤᱧ ᱠᱚᱞ ᱟᱠᱟᱜ-ᱟ ᱟᱵᱤᱱ ᱵᱤᱱ ᱠᱚᱞ ᱨᱩᱣᱟᱹᱲ ᱫᱟᱲᱮᱜ-ᱟ ᱯᱩᱬᱤ ᱫᱩᱥᱨᱟ ᱟᱹᱞᱤᱧ ᱫᱚ ᱵᱟᱹᱞᱤᱧ ᱠᱚᱞ ᱨᱩᱣᱟᱹᱲ ᱫᱟᱲᱮᱜ-ᱟ ᱛᱮᱦᱮᱧ᱾ ᱫᱚ᱾
ᱟᱪᱪᱷᱟ᱾
ᱦᱮᱸ, ᱯᱮ ᱯᱩᱱ ᱦᱚᱲ ᱥᱟᱞᱟᱜ ᱨᱚᱯᱚᱲ ᱯᱚᱨᱮ ᱟᱞᱟᱝ ᱫᱩᱥᱨᱟ ᱞᱟᱝ ᱠᱟᱛᱷᱟ ᱫᱟᱲᱮᱜ-ᱟ᱾ ᱱᱚᱜ-ᱱᱚᱝᱠᱟ, ᱵᱟᱨᱚᱢ ᱵᱟᱨ ᱟᱞᱟᱝ ᱜᱮ ᱱᱤᱛᱳᱜ ᱨᱚᱯᱚᱲ ᱮᱱᱟ ᱯᱩᱬᱤ ᱟᱨ ᱦᱚᱸ ᱫᱩᱥᱨᱟ ᱞᱟᱝ ᱨᱚᱯᱚᱲᱟ ᱚᱱᱟ ᱫᱚ ᱵᱟᱭ ᱜᱟᱱᱚᱜ-ᱟ, ᱨᱤᱡᱮᱴᱚᱜ-ᱟ᱾
ᱦᱳᱭ᱾ ᱦᱳᱭ ᱢᱟᱱᱮ ᱚᱱᱟ ᱦᱚᱸ ᱢᱤᱫᱴᱤᱡ ᱞᱤᱢᱤᱴ ᱢᱮᱱᱟᱜ-ᱟ ᱟᱨ ᱛᱚ ᱢᱮᱱ ᱜᱟᱱᱚᱜ-ᱟ ᱱᱟᱣᱟ ᱦᱚᱲ ᱚᱻ ᱤᱭᱟᱹ ᱵᱟᱲᱟᱭ ᱦᱚᱲ ᱥᱟᱶ ᱦᱚᱸ ᱢᱟᱱᱮ ᱢᱤᱫ ᱫᱷᱟᱹᱣ ᱫᱚ ᱛᱤᱱᱟᱹᱜ ᱜᱮ ᱢᱟᱱᱮ ᱱᱟᱣᱟ ᱡᱤᱱᱤᱥ ᱵᱮᱱ ᱠᱟᱛ ᱠᱟᱛᱷᱟ ᱠᱚᱫᱚ ᱥᱟᱹᱭ ᱠᱟᱛᱷᱟ ᱠᱚ ᱵᱟᱠᱷᱟᱱ ᱟᱹᱪᱩᱨᱚᱜ-ᱟ ᱨᱤᱯᱤᱴᱚᱜ-ᱟ ᱚᱱᱟ ᱠᱟᱛᱷᱟ ᱠᱚᱜᱮ ᱦᱤᱡᱩᱜ-ᱟ ᱥᱮ ᱥᱮ ᱟᱠᱚ ᱜᱮᱠᱚ ᱵᱟᱲᱟᱭᱟ ᱯᱟᱞᱮ ᱦᱮᱸ᱾
ᱚᱱᱟ ᱫᱟᱨᱟᱭ ᱛᱮ ᱟᱫᱚ ᱦᱟᱹᱱᱤ ᱱᱟᱭ ᱮᱴᱟᱜ ᱮᱴᱟᱜ ᱦᱚᱲ ᱥᱟᱞᱟᱜ ᱨᱚᱯᱚᱲ ᱞᱮᱱ ᱠᱷᱟᱡ ᱟᱹᱰᱤ ᱨᱚᱠᱚᱢᱟᱜ ᱟᱸᱻ ᱱᱚᱸᱰᱮ
ᱦᱩᱸ, ᱦᱩᱸ ᱦᱩᱸ ᱦᱩᱸ ᱟᱹᱲᱟᱹ ᱧᱟᱢᱚᱜ-ᱟ ᱡᱟᱦᱟᱸ ᱫᱚ ᱦᱟᱸᱜ᱾ ᱟᱨ ᱚᱱᱟ ᱜᱮ ᱱᱟᱜ ᱠᱚ ᱠᱷᱚᱡᱚᱜ ᱠᱟᱱ ᱫᱚ ᱟᱠᱚ ᱫᱚ᱾
ᱦᱚᱭ ᱦᱚᱭ᱾
ᱦᱩᱸ ᱟᱫᱚ ᱚᱱᱟ ᱠᱚᱜᱮ ᱱᱤᱛᱳᱜ ᱢᱟ, ᱟᱪᱪᱷᱟ ᱟᱹᱵᱤᱱ ᱥᱤᱱᱮᱢᱟ ᱵᱟᱞᱟ ᱠᱟᱱᱟ ᱵᱤᱱ, ᱢᱟᱱᱮ ᱦᱚᱭ ᱢᱟᱱᱮ ᱮ, ᱜᱟᱭᱟᱱ ᱠᱩᱵᱤᱱ ᱥᱚᱫᱚᱨᱟ ᱦᱮᱸ᱾
ᱦᱚᱭ᱾
ᱟᱫᱚ ᱱᱤᱛᱳᱜ ᱜᱮ ᱦᱟᱹᱞᱤ ᱨᱮᱜᱮ ᱚᱱᱛᱮ ᱩᱲᱤᱥᱥᱟ ᱨᱮᱜᱮ ᱱᱟᱦᱟᱸᱜ ᱠᱷᱚᱵᱚᱨ ᱞᱤᱧ ᱧᱟᱢ ᱟᱠᱟᱜ ᱤᱭᱩᱴᱩᱵᱽ ᱠᱚᱨᱤᱧ ᱧᱮᱞ ᱠᱮᱜ-ᱟ ᱡᱮ ᱢᱤᱴᱤᱡ ᱟᱸᱻ ᱯᱷᱤᱞᱤᱢ ᱱᱟᱦᱟᱸᱜ ᱠᱚ ᱥᱚᱫᱚᱨᱮᱜ-ᱟ ᱪᱮᱫ ᱛᱩᱢ ᱛᱚᱠᱚ ᱢᱮᱛᱟᱜᱟᱜ ᱠᱟᱱᱟ ᱫᱤᱥᱟᱹ ᱦᱟᱨᱟ ᱥᱮ ᱪᱮᱫ᱾
ᱫᱤᱥᱟᱹ ᱦᱟᱨᱟ᱾
ᱦᱩᱸ ᱦᱩᱸ ᱦᱩᱸ᱾ ᱠᱷᱟᱱ ᱚᱱᱟ ᱵᱟᱨᱮ ᱛᱮ ᱡᱟᱦᱟᱸ ᱱᱟᱜ ᱵᱤᱱ ᱟᱸᱡᱚᱢ ᱟᱠᱟᱜ-ᱟ?
ᱚᱱᱠᱟ ᱫᱚ ᱱᱟᱦᱟᱸᱜ ᱚᱱᱟ ᱜᱩᱨᱩᱯ ᱨᱮᱜᱮ ᱠᱚ ᱥᱮᱭᱟᱨ ᱟᱠᱟᱜ-ᱟ᱾ ᱱᱟᱥᱮ ᱱᱟᱜ ᱞᱤᱧ ᱚᱯᱮᱱ ᱧᱚᱜ ᱞᱮᱜ-ᱟ ᱚᱱᱠᱟ ᱫᱚ ᱵᱟᱞᱤᱧ ᱧᱮᱞ ᱟᱠᱟᱜ-ᱟ ᱵᱷᱟᱜᱤ ᱫᱚ᱾
ᱦᱩᱸ, ᱟᱪᱪᱷᱟ ᱦᱳᱭᱛᱚ ᱢᱟᱱᱮ ᱦᱮᱸ ᱦᱳᱭ ᱮᱻ ᱡᱟᱦᱟᱸ ᱞᱮᱠᱟ ᱢᱟᱱᱮ ᱥᱤᱱᱮᱢᱟ ᱠᱚ ᱡᱩᱫᱤ ᱵᱤᱱ ᱧᱮᱞ ᱵᱟᱲᱟᱭ ᱠᱷᱟᱱ ᱫᱚᱵᱤᱱ ᱵᱟᱲᱟᱭ ᱜᱮᱭᱟ ᱥᱮ᱾ ᱥᱮ ᱵᱟᱵᱤᱱ, ᱵᱟᱵᱤᱱ ᱧᱮᱞᱟ ᱥᱮ ᱵᱤᱱ ᱧᱮᱞ ᱵᱟᱲᱟᱭ ᱜᱮᱭᱟ ᱥᱤᱱᱮᱢᱟ?
ᱚᱱᱠᱟ ᱫᱚ ᱟᱹᱞᱤᱧ ᱥᱤᱱᱮᱢᱟ ᱠᱚᱢᱟ ᱵᱟᱞᱤᱧ ᱧᱮᱞᱟ ᱦᱟᱸᱜ ᱟᱹᱞᱤᱧ ᱢᱟ ᱡᱟᱛᱨᱟ ᱦᱚᱲ ᱠᱟᱱᱟ ᱞᱤᱧ ᱪᱮ ᱮᱱᱠᱷᱟᱱ ᱟᱫᱚ ᱟᱹᱞᱤᱧᱟᱜ ᱪᱮᱫ ᱦᱚᱲ ᱠᱚ ᱧᱮᱞᱟ, ᱟᱹᱞᱤᱧ ᱦᱚᱲᱟᱜ ᱵᱟᱞᱤᱧ ᱧᱮᱞᱟ᱾
ᱦᱮᱸ ᱟᱪᱪᱷᱟ᱾
ᱦᱚᱭ ᱦᱚᱭ, ᱟᱞᱮ ᱢᱟ ᱱᱚᱣᱟ ᱡᱟᱦᱟᱸ ᱱᱟᱜ ᱰᱨᱟᱢᱟ ᱨᱮᱦᱚᱸ ᱟᱞᱮ ᱢᱟ ᱫᱩ ᱥᱚ ᱴᱟᱠᱟ ᱴᱤᱠᱚᱴ ᱠᱟᱛᱮᱜ ᱠᱚ ᱧᱮᱞ ᱞᱮᱭᱟ, ᱮᱱᱠᱷᱟᱱ ᱚᱸᱰᱮ ᱟᱯᱱᱟᱨ ᱫᱩ ᱥᱚ ᱴᱟᱠᱟ ᱴᱤᱠᱤᱴ ᱠᱟᱛ ᱛᱮᱜ ᱧᱮᱞ ᱢᱮᱭᱟ, ᱯᱩᱬᱤ ᱟᱯᱱᱟᱨᱟᱜ-ᱟ ᱟᱫᱚ ᱟᱹᱞᱤᱧ ᱫᱚ ᱦᱚᱲ ᱵᱟᱝ ᱧᱮᱞ ᱥᱟᱱᱟ ᱞᱤᱧᱟᱹ᱾
ᱦᱩᱸ ᱦᱩᱸ᱾
ᱚᱱᱮ ᱢᱤᱫ ᱛᱤᱱᱟᱹᱜ ᱞᱟᱝ ᱠᱟᱛᱷᱟ ᱠᱮᱫ ᱞᱮᱠᱟᱱ ᱠᱟᱛᱷᱟ ᱟᱞᱤᱧ ᱚᱠᱟ ᱠᱚ ᱪᱚ ᱵᱟᱞᱤᱧ ᱯᱚᱥᱚᱸᱫᱟᱜ ᱠᱚᱣᱟ ᱚᱱᱟ ᱛᱮ‌ ᱟᱫᱚ ᱵᱟᱞᱤᱧ ᱧᱮᱞᱟ ᱡᱟᱹᱥᱛᱤ᱾
ᱮ, ᱦᱳᱭ ᱢᱟᱱᱮ ᱡᱮᱡᱟᱨᱟᱜ ᱟ ᱠᱩᱥᱤ ᱵᱟᱝ ᱠᱩᱥᱤ ᱛᱟᱸᱦᱮᱱ ᱜᱮᱭᱟ᱾
ᱦᱩᱸᱜ ᱦᱩᱸ᱾
ᱦᱳᱭᱛᱚ ᱚᱻ ᱚᱱᱟ ᱜᱮ ᱢᱟᱱᱮ ᱢᱤᱫᱴᱤᱡ ᱤᱭᱟᱹ ᱠᱚ ᱥᱚᱫᱚᱨ ᱠᱟᱜ-ᱟ ᱥᱮ ᱮᱱᱠᱷᱟᱱ ᱢᱚᱱᱮᱨᱮᱞᱤᱱ ᱦᱮᱡ ᱮᱱᱟ, ᱯᱟᱪᱷᱮᱜ ᱡᱟᱦᱟᱸ ᱞᱮᱠᱟ ᱢᱟᱱᱮ ᱡᱩᱫᱤ ᱠᱟᱴᱤᱡ ᱪᱷᱚᱲᱮ ᱵᱤᱱ ᱵᱟᱲᱟᱭ ᱠᱷᱟᱱ ᱫᱚ ᱦᱳᱭ ᱚᱱᱟᱨᱮ ᱠᱟᱛᱷᱟ ᱦᱩᱱᱟᱝ ᱵᱮᱨᱮᱫ ᱠᱚᱜᱼᱟ᱾ ᱟᱫᱚ ᱡᱟᱫᱟ ᱴᱷᱤᱠ ᱜᱮᱭᱟ᱾ ᱮᱴᱟᱜᱟᱜ ᱡᱤᱱᱤᱥ ᱠᱚ ᱡᱩᱫᱤ ᱚᱱᱠᱟᱱᱟᱜ ᱠᱟᱛᱷᱟ ᱨᱮᱱᱟᱜ ᱢᱮᱱᱟᱜ ᱠᱷᱟᱱ᱾ ᱦᱳᱭ ᱚᱱᱟ ᱟᱞᱤᱧᱟᱜ ᱜᱮ ᱢᱮᱱᱟᱜᱼᱟ᱾
ᱦᱩᱸ, ᱦᱩᱸ᱾
ᱮ ᱡᱮ ᱚᱱᱟ ᱡᱚᱠᱷᱚᱱ ᱨᱚᱲᱟᱵᱤᱱ ᱮᱱᱠᱷᱟᱱ ᱢᱟ, ᱱᱤᱛᱚᱜ ᱞᱤᱧ ᱠᱟᱛᱷᱟᱭ ᱮᱱᱟ, ᱠᱟᱛᱷᱟ ᱫᱚ ᱢᱟᱱᱮ ᱵᱮᱥ ᱠᱟᱛᱷᱟᱜ ᱠᱷᱟᱱ ᱢᱟ ᱠᱟᱹᱣᱲᱤ ᱦᱚᱸᱱᱟᱜ ᱵᱮᱥ ᱜᱮ ᱧᱟᱢᱚᱜᱼᱟ᱾ ᱚᱱᱠᱟ ᱱᱟᱜ ᱦᱳᱭ ᱮᱱᱠᱷᱟᱱ ᱚᱱᱟ ᱫᱚ ᱥᱚᱸᱜᱮ ᱜᱮ ᱢᱟᱱᱮ ᱟᱯᱰᱮᱴ ᱜᱚᱫᱚᱜ ᱠᱟᱱᱟ᱾ ᱚᱱᱮ ᱯᱨᱚᱯᱷᱟᱭᱤᱞ ᱨᱮ ᱱᱟᱜ ᱫᱮᱠᱷᱟᱣᱟᱭ ᱡᱮ ᱢᱟᱲᱟᱝ ᱫᱚ ᱢᱟᱱᱞᱤᱭᱟ ᱱᱟᱜ ᱵᱟᱨᱥᱟᱭ ᱛᱟᱦᱮᱸᱜ ᱞᱮᱱᱟ᱾ ᱯᱚᱨᱮᱛᱮ ᱚᱸᱰᱮ ᱵᱤᱱ ᱠᱟᱛᱷᱟᱭᱮᱱ ᱠᱷᱟᱱ ᱦᱟᱜ ᱵᱟᱨᱥᱟᱭ ᱡᱟᱦᱟᱸ ᱛᱤᱱᱟᱹᱜ ᱜᱮ ᱵᱟᱹᱲᱛᱤ ᱛᱤ ᱞᱮᱱᱠᱷᱟᱱ ᱱᱚᱣᱟ ᱫᱚ ᱥᱚᱸᱜᱮ ᱜᱮ ᱦᱩᱭᱩᱜ ᱠᱟᱱᱟ ᱥᱮ ᱚᱠᱛᱚ ᱞᱟᱜᱟᱜ ᱠᱟᱱᱟ ᱚᱱᱟ ᱨᱮ?
ᱦᱳᱭ, ᱦᱳᱭ᱾
ᱦᱮᱞᱳ᱾
ᱦᱚᱸ ᱦᱮᱞᱳ?
ᱠᱟᱛᱷᱟ ᱫᱚᱵᱮᱱ ᱵᱩᱡᱷᱟᱹᱣ ᱮᱱᱟ ᱥᱮ ᱵᱟᱝ?
ᱩᱱᱟᱹ ᱱᱟᱜ ᱵᱟᱞᱤᱧ ᱵᱩᱡᱷᱟᱹᱣ ᱴᱷᱤᱠ ᱞᱮᱜᱼᱟ᱾
ᱮ ᱢᱟᱱᱮ ᱡᱟᱦᱟᱸ ᱜᱮ ᱱᱟᱜ ᱚᱸᱰᱮ ᱟᱵᱚ ᱱᱟᱜ ᱯᱮᱢᱮᱱᱴᱟᱜ ᱨᱮᱱᱟᱜ ᱵᱚᱱ ᱤᱭᱟᱹ ᱢᱟᱱᱮ ᱟᱵᱚᱵᱚ ᱧᱟᱢ ᱮᱭᱟ, ᱱᱟᱜ ᱦᱮᱸᱥᱮ᱾ ᱮᱱᱠᱷᱟᱱ ᱚᱱᱟ ᱨᱮ ᱱᱤᱛᱚᱜ ᱟᱵᱤᱱ ᱵᱤᱱ ᱠᱟᱛᱷᱟ ᱡᱟᱣᱨᱟ ᱠᱟᱱᱛᱮ ᱵᱟᱨ ᱥᱟᱭ ᱴᱟᱠᱟ ᱱᱟᱜ ᱵᱤᱱ, ᱢᱚᱱᱮ ᱨᱮ ᱫᱚᱦᱚ ᱠᱟᱜ ᱵᱤᱱ ᱵᱟᱨ ᱥᱟᱭ ᱴᱟᱠᱟ ᱱᱟᱜ ᱵᱤᱱ ᱤᱭᱟᱹ ᱠᱟᱜᱼᱟ, ᱡᱟᱣᱨᱟᱠᱟᱜᱼᱟ ᱦᱮᱸᱥᱮ᱾
ᱦᱩᱸ, ᱦᱩᱸ, ᱦᱩᱸ᱾
ᱮᱱᱠᱷᱟᱱ ᱫᱚ ᱡᱩᱫᱤ ᱡᱟᱦᱟᱸᱭ ᱦᱚᱲ ᱴᱷᱮᱱ ᱵᱟᱨᱚ ᱢᱤᱱᱤᱴ ᱵᱤᱱ ᱠᱟᱛᱷᱟᱭ ᱮᱱᱟ ᱮᱠᱟᱞ ᱚᱱᱟ ᱦᱟᱸᱜ ᱠᱟᱹᱣᱲᱤ ᱩᱱ ᱡᱚᱠᱷᱚᱜ ᱜᱮ ᱚᱸᱰᱮ ᱡᱚ ᱡᱚᱲᱟᱣ ᱜᱚᱫᱚᱜ ᱠᱟᱱᱟ ᱥᱮ ᱯᱚᱨᱮ ᱛᱮ ᱥᱮᱱᱮ ᱡᱚᱲᱟᱣᱚᱜ ᱚᱱᱟ? ᱚᱱᱟ ᱛᱮ ᱱᱟᱦᱟᱜ
ᱟᱫᱚ ᱮᱠᱪᱩᱞᱤ ᱱᱟᱜ ᱟᱞᱤᱧ ᱫᱚ ᱱᱚᱝᱠᱟᱜ ᱠᱟᱱᱟ, ᱡᱟᱦᱟᱸ ᱛᱤᱱᱟᱹᱝ ᱞᱟᱦᱟ ᱠᱷᱚᱱ ᱠᱟᱛᱷᱟ ᱡᱟᱣᱨᱟ ᱦᱩᱭ ᱞᱮᱱᱟ᱾ ᱚᱱᱟ ᱱᱟᱜ ᱛᱮᱦᱮᱧ ᱩᱛᱟᱹᱨ ᱞᱤᱧ ᱧᱮᱞᱮᱜᱼᱟ᱾ ᱛᱮᱦᱮᱧ ᱩᱛᱟᱹᱨ ᱦᱮᱡ ᱠᱟᱱ ᱛᱟᱞᱤᱧᱟ᱾ ᱟᱫᱚ ᱚᱱᱟ ᱚᱱᱟ ᱧᱮᱞ ᱯᱚᱨᱮ ᱫᱚ ᱱᱟᱜ ᱛᱮ ᱱᱤᱛᱚᱜ ᱱᱟᱜ ᱞᱟᱝ ᱯᱩᱭᱞᱳ ᱞᱟᱝ ᱠᱟᱛᱷᱟᱜ ᱠᱟᱱᱟ ᱱᱟᱜ ᱤᱱᱟᱹ
ᱦᱮᱸ᱾
ᱟᱞᱟᱝ ᱠᱟᱛᱷᱟ ᱯᱚᱨᱮ ᱱᱟᱜ ᱟᱞᱤᱧ ᱞᱤᱧ ᱪᱮᱠᱟ, ᱱᱚᱣᱟ ᱨᱮᱱᱟᱜ ᱮᱰ ᱫᱟᱨᱟᱜ ᱠᱟᱱᱟ ᱥᱮ ᱛᱤᱱ ᱨᱮ ᱱᱟᱜ ᱮᱰᱚᱜᱼᱟ?
ᱦᱳᱭ ᱦᱳᱭ, ᱢᱟᱱᱮ ᱮ ᱦᱳᱭ ᱪᱤᱠᱟᱛᱮ ᱚᱠᱛᱚ ᱦᱚᱸ ᱡᱩᱫᱤ ᱞᱟᱜᱟᱜ ᱠᱷᱟᱱ ᱟᱠᱚ ᱢᱟᱱᱮ ᱦᱚᱲ ᱦᱚᱲᱚ ᱡᱩᱫᱤ ᱱᱚᱣᱟ ᱛᱟᱭᱱᱚᱢ ᱨᱮᱠᱚ ᱫᱩᱲᱩᱵ ᱠᱟᱱᱟ᱾ ᱩᱱᱠᱩ ᱢᱟᱲᱟᱝ ᱟᱞᱟᱝ ᱟᱜ ᱥᱟᱨᱤ ᱛᱮᱜᱮ ᱠᱩ ᱠᱟᱛᱷᱟ ᱠᱟᱱᱟ ᱥᱮ ᱵᱟᱠᱤᱱ ᱠᱟᱛᱷᱟ ᱠᱟᱱᱟ᱾ ᱚᱱᱟ ᱡᱩᱫᱤ ᱠᱚ ᱪᱮᱠᱮᱫ ᱠᱷᱟᱱ ᱵᱟᱝ ᱪᱮ?
ᱦᱳᱭ, ᱦᱳᱭ᱾
ᱯᱟᱪᱮᱫ ᱢᱟᱱᱮ ᱤᱱᱠᱟᱹ ᱜᱮ ᱠᱚᱞ ᱫᱚᱦᱚ ᱠᱟᱛᱮ ᱠᱤᱱ ᱛᱷᱤᱨ ᱫᱩᱲᱩᱵ ᱠᱟᱱᱟ? ᱚᱱᱟ ᱦᱚᱛᱚ ᱠᱚ ᱧᱮᱞᱟ ᱥᱮ?